ᱦᱮᱞᱳ ᱾ ᱦᱮᱻᱞᱳ ᱾ ᱦᱮᱞᱳ᱾
ᱡᱚᱦᱟᱨ ᱜᱮ,
ᱦᱳᱭ ᱡᱚᱦᱟᱨ ᱜᱮ,
ᱚᱸ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱜᱮ ᱵᱟᱝ ᱦᱚᱭᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ᱾
ᱚᱸ ᱩᱱᱟᱹᱜ ᱧᱤᱫᱟᱹ ᱦᱚᱸ ᱦᱚᱭᱛᱳᱜ ᱯᱮ ᱵᱮᱸᱜᱮᱫ ᱠᱟᱜ ᱜᱮᱭᱟ?
ᱦᱮᱸ ᱵᱮᱸᱜᱮᱫ ᱦᱳᱭ ᱟᱠᱟᱱᱟ᱾
ᱪᱮᱫ ᱠᱟᱹᱦᱱᱤ ᱠᱚᱯᱮ ᱟᱸᱡᱚᱢ ᱵᱟᱲᱟᱭᱮᱫᱟ ᱥᱮ ᱪᱮᱫ ᱜᱚᱲᱚᱢ ᱵᱩᱲᱦᱤ ᱜᱚᱲᱚᱢ ᱦᱟᱲᱟᱢ ᱴᱷᱮᱱ ᱠᱷᱚᱱ?
ᱦᱮᱸ ᱦᱳᱭ ᱠᱟᱹᱦᱱᱤ ᱠᱟᱹᱦᱱᱤ ᱫᱚ ᱵᱟ ᱠᱩᱫᱩᱢ᱾
ᱚᱻ ᱛᱟᱦᱚᱞᱮ ᱠᱩᱫᱩᱢᱮᱢ ᱵᱟᱲᱟᱭ ᱜᱮᱭᱟ?
ᱦᱩᱸ᱾
ᱥᱚᱛᱛᱤ ᱥᱮ?
ᱥᱚᱛᱛᱤ ᱜᱮ ᱦᱚᱜᱼᱚᱭ᱾ ᱜᱚᱲᱚᱢ ᱦᱟᱲᱟᱢ ᱜᱚᱲᱚᱢ ᱵᱩᱲᱦᱤ ᱦᱚᱲ ᱴᱷᱮᱱ ᱠᱷᱚᱱ ᱟᱸᱡᱚᱢ ᱦᱩᱭ ᱟᱠᱟᱱᱟ᱾ ᱩᱱᱟᱹᱜ ᱫᱚ ᱵᱟᱝ ᱠᱟᱹᱴᱤᱡ, ᱠᱟᱹᱴᱤᱡ᱾
ᱪᱮᱫ ᱠᱩᱫᱩᱢ ᱵᱟᱝ ᱛᱟᱦᱚᱞᱮ ᱠᱩᱫᱩᱢ ᱨᱮ ᱠᱩᱫᱩᱢ ᱢᱟᱲᱟᱝ ᱨᱮ ᱟᱨ ᱠᱟᱹᱴᱤᱡ ᱠᱟᱛᱷᱟ ᱞᱮᱠᱷᱟᱱ ᱵᱷᱟᱜᱮ ᱠᱚᱜ ᱫᱚ᱾
ᱦᱮᱸ ᱟᱢᱫᱚᱢ ᱠᱩᱥᱤᱭᱟᱜ ᱜᱮᱭᱟ ᱠᱟᱹᱦᱱᱤ ᱠᱚ ᱠᱩᱫᱩᱢ ᱟᱸᱡᱚᱢ ᱠᱚ?
ᱤᱧ ᱫᱚ ᱫᱚᱢᱮ ᱠᱩᱥᱤ ᱫᱚᱢᱮ ᱟᱫᱚ ᱪᱮᱫ ᱞᱤᱧ ᱞᱟᱹᱭᱟ ᱟᱫᱚ᱾ ᱱᱮᱛᱟᱨ ᱫᱚ ᱟᱫᱚ ᱜᱚᱲᱚᱢ ᱵᱩᱲᱦᱤ ᱜᱚᱲᱚᱢ ᱦᱟᱲᱟᱢ ᱠᱚᱠᱚ ᱵᱚᱸᱜᱟ ᱛᱟᱞᱟ ᱠᱟᱱᱟ ᱛᱚ ᱟᱹᱰᱤ ᱥᱮᱫᱟᱭ ᱨᱮ᱾ ᱛᱟᱞᱦᱮ ᱟᱫᱚ ᱱᱮᱛᱟᱨ ᱫᱚ, ᱚᱱᱠᱟ ᱠᱩᱫᱩᱢ ᱠᱟᱹᱦᱱᱤ ᱠᱚᱫᱚ ᱟᱸᱡᱚᱢ ᱵᱟᱝ ᱦᱩᱭᱩᱜ ᱜᱮᱭᱟ ᱛᱚ᱾
ᱚ ᱢᱟᱲᱟᱝ ᱛᱮᱫᱚᱢ ᱟᱸᱡᱚᱢ ᱛᱟᱦᱮ ᱥᱮ ᱪᱮᱫ?
ᱦᱮᱸ ᱢᱟᱲᱟᱝ ᱛᱮᱫᱚ ᱞᱤᱧ ᱟᱸᱡᱚᱢ ᱛᱟᱦᱮᱸ ᱟᱫᱚ ᱢᱟᱱᱮ ᱢᱤᱫᱴᱟᱝ ᱜᱚᱲᱚᱢ ᱦᱟᱲᱟᱢ ᱛᱟᱦᱮᱸ ᱠᱟᱱᱟᱭ ᱟᱹᱰᱤ ᱪᱮᱴᱮᱨ ᱧᱚᱜ ᱜᱮᱭᱟ ᱦᱮᱸ ᱥᱮ᱾
ᱦᱮᱸ᱾
ᱩᱱᱤ ᱫᱚ ᱟᱨ ᱠᱤ ᱪᱮᱫ ᱞᱮᱠᱟ ᱡᱚᱠᱷᱚᱱ ᱞᱟᱹᱭᱟᱭ ᱡᱮ ᱦᱮᱸ ᱵᱟᱹᱵᱩ ᱦᱤᱡᱩᱜ ᱯᱮ ᱠᱟᱹᱦᱱᱤ ᱥᱮ ᱠᱩᱫᱩᱢ ᱤᱧ ᱟᱸᱡᱚᱢ ᱟᱯᱮᱭᱟ ᱦᱮᱸᱥᱮ ᱢᱮᱛᱟᱞᱮᱭᱟᱭ ᱪᱚᱰᱚᱨ ᱞᱟᱹᱜᱤᱫ ᱢᱤᱫ ᱜᱤᱞᱟᱹᱥ ᱜᱟᱱ ᱟᱹᱜᱩᱣᱟᱹᱧ ᱯᱮ᱾
ᱦᱮᱸ᱾
ᱦᱮᱸ ᱢᱤᱫ ᱜᱞᱟᱹᱥ ᱞᱮ ᱤᱫᱤᱭᱮᱭᱟ᱾ ᱦᱮᱸ ᱤᱫᱤᱭᱟᱭ ᱠᱟᱱ ᱛᱟᱦᱮᱞ ᱜᱮᱞᱮ ᱥᱮ ᱵᱟᱠᱷᱟᱱ ᱵᱟᱭ ᱟᱸᱡᱚᱢ ᱟᱞᱮᱭᱟ᱾ ᱟᱹᱰᱤ ᱪᱮᱴᱮᱨ ᱜᱮᱭᱟ ᱩᱱᱤ ᱜᱚᱲᱚᱢ ᱦᱟᱲᱟᱢ ᱴᱟᱜ ᱟᱨ ᱪᱮᱫ ᱮᱢ ᱞᱟᱹᱭᱟ ᱟᱫᱚ ᱟᱹᱰᱤ ᱫᱩᱠ ᱜᱮ ᱟᱹᱭᱠᱟᱹᱜᱼᱟ ᱵᱚᱸᱜᱟ ᱛᱟᱞᱟᱭᱮᱱᱟᱭ ᱩᱱᱤᱜᱮ ᱡᱟᱸᱠᱜᱮ ᱟᱸᱡᱚᱢ ᱟᱸᱡᱚᱢ ᱵᱟᱲᱟ ᱟᱞᱮ ᱠᱟᱱ ᱛᱟᱸᱦᱮ-ᱟᱭ᱾ ᱦᱚᱭ ᱥᱮ᱾
ᱠᱟᱹᱦᱟᱱᱤ ᱠᱚᱭ ᱞᱟᱹᱭ ᱟᱯᱮ ᱠᱟᱱ ᱛᱟᱦᱮᱸ?
ᱠᱟᱹᱦᱱᱤ ᱦᱚᱸᱛᱚ ᱟᱹᱰᱤ ᱟᱹᱰᱤ ᱟᱭᱢᱟ ᱜᱟᱱ ᱜᱮ ᱞᱟᱹᱭ ᱠᱟᱫᱟᱭ᱾ ᱡᱷᱚᱲᱮᱭᱟᱜ ᱠᱟᱦᱱᱤ ᱡᱷᱚᱲᱮᱭᱟᱜ ᱠᱟᱦᱱᱤ ᱵᱤᱱ ᱟᱸᱡᱚᱢ ᱠᱟᱫᱟ?
ᱵᱟᱝᱞᱤᱧ ᱟᱸᱡᱚᱢ ᱟᱠᱟᱫᱟ᱾ ᱞᱟᱹᱭ ᱟᱹᱞᱤᱧᱟ ᱵᱤᱱ ᱛᱟᱦᱚᱞᱮ?
ᱵᱟᱝ ᱚᱱᱟ ᱫᱚ ᱠᱟᱹᱦᱱᱤ ᱢᱮᱱᱟᱜᱼᱟ ᱢᱮᱱᱠᱷᱟᱱ ᱚᱱᱟ ᱫᱚ ᱵᱟᱱᱟ ᱦᱚᱲ ᱡᱩᱫᱤ ᱵᱟᱲᱟᱭ ᱛᱟᱦᱮᱸ ᱛᱟᱦᱮᱸ ᱠᱚᱜᱼᱟ ᱛᱟᱦᱚᱞᱮ ᱚᱱᱟ ᱫᱚ ᱵᱷᱟᱹᱜᱤ ᱴᱷᱤᱠ ᱟᱨᱠᱤ ᱨᱚᱯᱚᱲ ᱧᱚᱜ ᱟᱵᱤᱱ ᱦᱚᱸᱵᱤᱱ ᱵᱩᱡ ᱠᱮᱭᱟ ᱟᱨᱚ ᱵᱮᱥ ᱧᱚᱜ ᱟᱹᱞᱤᱧ ᱦᱚᱸᱞᱤᱧ ᱵᱩᱡ ᱠᱮᱭᱟ ᱵᱮᱥ ᱧᱚᱜ᱾
ᱦᱮᱸ ᱟᱹᱞᱤᱧ ᱦᱚᱸᱛᱚ ᱵᱟᱲᱟᱭ ᱵᱟᱹᱱᱩᱜ ᱛᱟᱹᱞᱤᱧᱟ᱾
ᱦᱳᱭ᱾ ᱚᱱᱮ ᱚᱱᱠᱟ ᱛᱟᱞᱦᱮ ᱟᱵᱤᱱ ᱫᱚ ᱚᱠᱚᱭ ᱴᱷᱮᱱ ᱠᱩᱫᱩᱢ ᱠᱟᱹᱦᱱᱤ ᱠᱚᱫᱚ ᱵᱤᱱ ᱟᱸᱡᱚᱢ ᱜᱮᱭᱟ?
ᱟᱹᱞᱤᱧ ᱫᱚ ᱜᱚᱲᱚᱢ ᱦᱟᱲᱟᱢ ᱜᱚᱲᱚᱢ ᱵᱩᱲᱦᱤ ᱜᱮ ᱵᱟᱱᱟ ᱦᱚᱲ ᱜᱮ ᱢᱮᱱᱟᱜ ᱠᱤᱱᱟ ᱛᱚ ᱵᱟᱱᱟ ᱦᱚᱲ ᱫᱮᱭᱟ ᱫᱤᱧ ᱜᱮᱼᱼ
ᱦᱚᱸᱜ ᱚᱝᱠᱟ ᱡᱟᱹᱯᱤᱫ ᱢᱟᱲᱟᱝ ᱞᱮ ᱜᱚᱞᱯᱷᱚᱭ ᱜᱮᱭᱟ ᱞᱟᱹᱭ ᱜᱮᱭᱟᱞᱮ᱾
ᱮ ᱜᱟᱹᱲᱤ ᱠᱚ ᱪᱟᱞᱟᱜ ᱠᱟᱱᱟ ᱟᱹᱞᱤᱧᱟᱜ ᱱᱚᱝᱠᱟᱛᱮ?
ᱦᱮᱸ᱾
ᱡᱮᱞᱮᱠᱟ ᱚᱱᱠᱟ ᱥᱚᱸ ᱥᱚᱸ ᱚᱱᱠᱟ ᱪᱟᱞᱟᱜ ᱠᱟᱱ ᱛᱟᱦᱮᱸᱼᱟ ᱜᱟᱹᱲᱤ?
ᱦᱳᱭ ᱥᱟᱲᱮ ᱠᱟᱱᱟ
ᱦᱟᱯᱮ ᱦᱟᱯᱮ ᱦᱚᱭ
ᱟᱹᱵᱤᱱ ᱫᱚ ᱛᱟᱦᱚᱞᱮ ᱠᱩᱫᱩᱢ ᱫᱚ ᱵᱟᱵᱤᱱ ᱠᱩᱥᱤᱭᱟᱜ ᱜᱮᱭᱟ
ᱠᱩᱥᱤᱭᱟᱜ ᱜᱮᱭᱟᱞᱤᱧ ᱪᱮᱫᱟᱜ ᱵᱟᱝ ᱟᱹᱵᱤᱱ ᱛᱟᱦᱚᱞᱮ ᱠᱩᱫᱩᱢ ᱵᱤᱱ ᱵᱟᱲᱟᱭ ᱜᱮᱭᱟ ᱥᱮ ᱛᱤᱱᱟᱹᱜ ᱟᱭᱢᱟ ᱜᱟᱱ ᱜᱮ
ᱟᱭᱢᱟ ᱵᱟᱲᱟᱭ ᱟᱞᱤᱧ ᱠᱟᱹᱴᱤᱡ ᱠᱟᱹᱴᱤᱡ ᱩᱱᱟᱹᱜ ᱫᱚ ᱵᱟᱝ
ᱦᱳᱭ ᱛᱟᱦᱚᱞᱮ ᱱᱚᱣᱟ ᱫᱚᱢ ᱵᱟᱲᱟᱭ ᱜᱮᱭᱟ ᱛᱚ ᱡᱮ ᱠᱩᱫᱩᱢ ᱨᱮ ᱠᱩᱲᱤᱫ ᱠᱩᱲᱤᱫ ᱠᱚᱠᱚ ᱞᱟᱹᱭᱟᱜ-ᱟ ᱥᱮ
ᱦᱮᱸ ᱵᱟᱲᱟᱭ ᱜᱮᱭᱟᱧ
ᱦᱳᱭ ᱛᱟᱦᱚᱞᱮ ᱡᱟᱦᱟᱸ ᱚᱱᱟ ᱠᱩᱬᱤᱫ ᱠᱩᱬᱤᱫ ᱞᱟᱹᱭᱟ ᱠᱩᱫᱩᱢ ᱨᱮ ᱠᱩᱬᱤᱫ ᱠᱩᱬᱤᱫ ᱚᱱᱟ ᱠᱩᱬᱤᱫ ᱠᱩᱬᱤᱫ ᱢᱟᱱᱮ ᱪᱮᱫ ᱵᱟᱲᱟᱭ ᱵᱟᱲᱟᱭ ᱜᱮᱭᱟ ᱵᱤᱱ ᱥᱮ ᱛᱟᱦᱚᱞᱮ
ᱵᱟᱝ ᱜᱮ ᱚᱱᱟ ᱨᱮᱱᱟᱜ ᱢᱮᱱᱮᱫ ᱫᱚ ᱵᱟᱹᱞᱤᱧ ᱵᱟᱲᱟᱹᱭ ᱜᱮᱭᱟ ᱞᱟᱹᱭᱟᱞᱤᱧ ᱵᱤᱱ ᱦᱩᱸ
ᱪᱤᱠᱟᱹᱛᱮ ᱵᱤᱱ ᱪᱮᱫᱟ ᱦᱟᱜ
ᱚᱱᱟ ᱫᱚ ᱵᱟᱝᱠᱚ ᱞᱟᱹᱭ ᱵᱟᱲᱟ ᱟᱠᱟᱫ ᱞᱤᱧᱟᱹ ᱟᱹᱵᱤᱱ ᱵᱤᱱ ᱵᱟᱲᱟᱭ ᱠᱷᱟᱱ ᱞᱟᱹᱭ ᱟᱞᱤᱧ ᱵᱤᱱ
ᱦᱮᱸ ᱟᱹᱞᱤᱧ ᱛᱚᱞᱤᱧ ᱞᱟᱹᱭ ᱜᱮᱭᱟ ᱢᱮᱱᱠᱷᱟᱱ ᱚᱱᱟ ᱠᱚᱫᱚ ᱱᱤᱭᱟᱹ ᱯᱚᱨᱚᱵ ᱵᱟᱨ ᱡᱚᱠᱷᱚᱱ ᱵᱮᱱ ᱟᱸᱡᱚᱢ ᱟᱥᱮ ᱩᱱ ᱠᱩᱞᱤ ᱠᱚᱵᱮᱱ ᱦᱳᱭᱥᱮ ᱟᱹᱞᱤᱧ ᱞᱤᱧ ᱞᱟᱹᱭ ᱟᱵᱤᱱ ᱠᱟᱱᱟ ᱟᱹᱞᱤᱧ ᱟᱹᱞᱤᱧ ᱦᱚᱸ ᱩᱱᱟᱹᱜ ᱵᱮᱥ ᱧᱚᱜ ᱫᱚ ᱵᱟᱹᱞᱤᱧ ᱵᱟᱲᱟᱭᱟ ᱡᱟᱦᱟᱸ ᱞᱮᱠᱟᱞᱤᱧ ᱵᱟᱲᱟᱭᱟ ᱠᱷᱟᱴᱚ ᱢᱟᱪᱷᱟ ᱛᱮᱞᱤᱧ ᱞᱟᱹᱭ ᱥᱚᱫᱚᱨᱟᱵᱤᱱ ᱠᱟᱱᱟ ᱦᱮᱸᱥᱮ
ᱦᱚᱭ ᱞᱟᱹᱭ ᱵᱤᱱ
ᱡᱟᱦᱟᱸ ᱫᱚᱠᱚ ᱞᱟᱹᱭᱟ ᱠᱩᱫᱩᱢ ᱨᱮ ᱠᱩᱬᱤᱫ ᱠᱩᱬᱤᱫᱽ ᱟᱪᱷᱟ ᱚᱱᱟ ᱠᱩᱬᱤᱫ ᱠᱩᱬᱤᱫ ᱨᱮᱱᱟᱜ ᱢᱟᱱᱮ ᱠᱚ ᱯᱟᱸᱡᱟᱭᱮᱫᱟ ᱱᱚᱰᱮ ᱫᱚ ᱦᱮᱸ ᱛᱟᱦᱚᱞᱮ ᱠᱩᱲᱤᱫ ᱪᱮᱠᱮᱵᱤᱱ ᱪᱮᱬᱮ ᱵᱤᱱ ᱧᱮᱞ ᱧᱮᱞ ᱟᱠᱟᱫ ᱠᱚᱣᱟ ᱥᱮ
ᱦᱮᱸ ᱧᱮᱞ ᱟᱠᱟᱫ ᱠᱚᱣᱟᱞᱤᱧ ᱵᱟᱝᱞᱤᱧ ᱫᱤᱥᱟᱹᱭᱮᱫ ᱠᱚᱣᱟ ᱪᱮᱫᱠᱟ ᱠᱚ ᱧᱮᱞᱚᱜ ᱜᱮᱭᱟ
ᱩᱱᱠᱩ ᱫᱚ ᱡᱟᱦᱟᱸᱭ ᱥᱮᱨᱢᱟ ᱨᱮᱠᱚ ᱩᱰᱟᱹᱣ ᱵᱟᱲᱟᱭ ᱫᱚ ᱨᱤᱪᱤ ᱪᱮᱬᱮ ᱡᱟᱦᱟᱸᱭ ᱠᱚ ᱢᱮᱛᱟ ᱠᱚᱣᱟ
ᱨᱩᱪᱤ ᱪᱮᱲᱮ ᱵᱟᱝᱟ ᱩᱭᱦᱟᱹᱨ ᱛᱮ ᱵᱟᱹᱞᱤᱧ ᱧᱟᱢᱮᱫ ᱠᱚᱣᱟ ᱪᱮᱫᱠᱟ ᱠᱚᱨᱮᱫᱚᱱ
ᱢᱤᱫ ᱥᱮᱫ ᱛᱮᱠᱚ ᱞᱟᱹᱭ ᱠᱚᱣᱟ ᱯᱟᱡᱷᱟᱲ
ᱚ ᱦᱮᱸ ᱱᱤᱛᱚᱜ ᱞᱤᱧ ᱟᱹᱭᱠᱟᱹᱣ ᱫᱟᱲᱮ ᱟᱠᱟᱫ ᱠᱚᱣᱟ ᱱᱚᱣᱟ ᱯᱟᱡᱷᱟᱲ ᱫᱚᱞᱤᱧ ᱟᱸᱡᱚᱢ ᱠᱟᱜ ᱠᱚᱣᱟ ᱡᱟᱦᱟᱸ
ᱯᱟᱡᱷᱟᱲ ᱠᱷᱚᱱ ᱫᱚᱠᱚ ᱦᱩᱰᱤᱧ ᱜᱮ ᱜᱩᱠᱩᱲᱤᱡ ᱪᱮᱬᱮ ᱫᱚ ᱦᱮᱸ ᱥᱮ
ᱦᱮᱸ
ᱛᱟᱦᱮᱞᱮ ᱩᱱᱠᱩᱣᱟᱜ ᱨᱟᱢᱟ ᱡᱟᱦᱟᱸ ᱟᱹᱰᱤ ᱞᱟᱥᱮᱨ ᱜᱮ ᱛᱟᱠᱚᱣᱟ ᱦᱮᱸᱥᱮ ᱛᱟᱦᱮᱞᱮ ᱩᱱ ᱟᱠᱚ ᱡᱟᱦᱟᱸ ᱨᱟᱢᱟ ᱞᱟᱥᱮᱨ ᱛᱟᱠᱚᱣᱟ ᱚᱱᱟ ᱠᱚ ᱠᱚ ᱞᱟᱹᱭᱟ ᱠᱩᱲᱤᱫ ᱠᱩᱲᱤᱫ ᱦᱮᱸ ᱥᱮ ᱟᱨ ᱚᱱᱟ ᱫᱚ ᱮ ᱚᱱᱟ ᱱᱚᱣᱟ ᱛᱮᱠᱚ ᱞᱟᱹᱭᱟ ᱡᱮ ᱩᱱᱠᱩᱣᱟᱜ ᱨᱟᱢᱟᱞ ᱞᱟᱥᱮᱨ ᱜᱮᱭᱟ ᱥᱮ ᱛᱟᱦᱮᱞᱮ ᱚᱱᱟ ᱠᱩᱲᱤᱫ ᱠᱩᱲᱤᱫ ᱠᱟᱛᱷᱟ ᱟᱸᱡᱚᱢ ᱛᱮ ᱡᱟᱦᱟᱸ ᱠᱟᱴᱤᱡ ᱠᱟᱹᱴᱤᱡ ᱠᱟᱹᱴᱤᱡ ᱜᱤᱫᱽᱨᱟᱹ ᱠᱚ ᱢᱟᱹᱭ ᱵᱟᱹᱵᱩ ᱛᱮᱠᱚ ᱠᱚ ᱟᱸᱡᱚᱢᱟ ᱠᱩᱫᱩᱢ ᱛᱟᱦᱮᱞᱮ ᱩᱱᱠᱩᱣᱟᱜ ᱚᱱᱟ ᱵᱩᱨᱫᱽᱫᱷᱤ ᱥᱮ ᱦᱟᱛᱟᱝ ᱚᱱᱠᱟ ᱜᱮ ᱞᱟᱥᱮᱨ ᱛᱟᱠᱚᱢᱟ ᱚᱠᱚᱭ ᱠᱩᱲᱤᱫ ᱪᱮᱬᱮ ᱡᱮᱢᱚᱱ ᱞᱟᱥᱮᱨ ᱛᱟᱠᱚᱣᱟ ᱨᱟᱢᱟ ᱚᱱᱠᱟ ᱚᱱᱟ ᱠᱷᱟᱹᱛᱤᱨ ᱠᱚ ᱞᱟᱹᱭᱟ ᱠᱩᱫᱩᱢ ᱨᱮ ᱠᱩᱲᱤᱫ ᱠᱩᱲᱤᱫ
ᱵᱷᱟᱹᱜᱤ ᱵᱤᱱ ᱞᱟᱹᱭ ᱟᱫ ᱞᱤᱧ ᱛᱮ ᱥᱮᱬᱟ ᱠᱟᱫᱟᱞᱤᱧ ᱟᱨ ᱱᱚᱣᱟ ᱠᱚᱫᱚ ᱥᱮᱬᱟᱭ ᱜᱮ ᱞᱟᱹᱠ ᱛᱤ ᱵᱟᱝ
ᱮᱠᱫᱚᱢ ᱜᱮ
ᱟᱹᱵᱤᱱ ᱵᱤᱱ ᱟᱹᱞᱤ ᱟᱹᱞᱤᱧ ᱵᱤᱱ ᱞᱟᱹᱭᱟᱫ ᱞᱤᱧᱟᱹ ᱟᱹᱞᱤᱧ ᱦᱚᱸ ᱮᱴᱟᱜ ᱦᱚᱲ ᱚᱱᱠᱟᱞᱤᱧ ᱞᱟᱹᱭ ᱟᱠᱚ
ᱦᱚᱭ ᱟᱹᱞᱤᱧ ᱫᱚ ᱠᱷᱟᱴᱚ ᱢᱟᱪᱷᱟ ᱛᱮᱞᱤᱧ ᱞᱟᱹᱭ ᱠᱮᱫᱟ ᱟᱹᱵᱤᱱ ᱫᱚ ᱦᱟᱸᱜ ᱟᱨᱚ ᱢᱟᱨᱟᱝ ᱧᱚᱜ ᱛᱮ ᱦᱟᱸᱜ ᱞᱟᱹᱭᱟᱠᱚᱵᱤᱱ ᱦᱚᱲ ᱠᱚ ᱡᱮ ᱩᱱᱠᱩ ᱦᱚᱸᱟᱸ ᱟᱨᱚ ᱮᱴᱟᱜ ᱦᱚᱲ ᱠᱚ ᱞᱟᱹᱭ ᱥᱮᱬᱟ ᱥᱮ ᱪᱟᱪᱞᱟᱣ ᱤᱫᱤᱭᱟᱠᱚ ᱥᱮ
ᱦᱮᱸ ᱜᱚᱲᱚᱢ ᱦᱟᱲᱟᱢ ᱱᱟᱜ ᱠᱩᱞᱤᱭᱮ ᱦᱩᱭᱩᱜ-ᱟ ᱱᱚᱣᱟ ᱵᱟᱨᱮᱛᱮ ᱟᱨᱦᱚᱸ
ᱦᱚᱭ ᱛᱟᱦᱚᱞᱮ ᱠᱩᱫᱩᱢ ᱠᱚᱛᱮᱵᱤᱱ ᱵᱟᱰᱟᱭ ᱜᱮᱭᱟ ᱥᱮ
ᱦᱮᱸ ᱵᱟᱰᱟᱭ ᱜᱮᱭᱟᱞᱤᱧ ᱮᱲᱮ ᱱᱟᱥᱮ ᱠᱟᱹᱴᱤᱡ ᱠᱟᱹᱴᱤᱡ ᱾
ᱦᱳᱭ ᱛᱟᱦᱚᱞᱮ ᱢᱟᱥᱮ ᱢᱤᱫᱴᱟᱝ ᱠᱩᱫᱩᱢ ᱟᱸᱡᱚᱢ ᱟᱹᱞᱤᱧ ᱵᱤᱱ ᱾
ᱠᱩᱫᱩᱻᱢ ᱢᱟᱥᱮ ᱛᱚ ᱵᱮ ᱞᱟᱹᱭ ᱵᱤᱱᱼᱼ ᱰᱷᱮᱞᱠᱟ ᱞᱟᱛᱟᱨ ᱯᱚᱛᱟᱢ ᱵᱤᱞᱤ ᱪᱮᱫ ᱦᱩᱭᱩᱜᱼᱟ?
ᱵᱟᱝ ᱚᱱᱠᱟ ᱫᱚ ᱵᱟᱝ ᱟᱨᱠᱤ ᱯᱳᱭᱞᱳ ᱯᱳᱭᱞᱳ ᱠᱷᱚᱱ ᱞᱟᱹᱭ ᱵᱤᱱ ᱡᱮ ᱠᱩᱫᱩᱢ ᱨᱮ ᱠᱩᱲᱤᱫ ᱠᱩᱲᱤᱫ ᱾
ᱚᱱᱠᱟᱞᱤᱧ ᱞᱟᱹᱭᱟ ᱾
ᱦᱳᱭ ᱛᱚᱵᱮ ᱨᱮ ᱥᱮ ᱟᱸᱡᱚᱢ ᱨᱮ ᱟᱸᱡᱚᱢ ᱨᱮ ᱨᱟᱹᱥᱠᱟᱹ ᱨᱚᱢᱚᱡᱽ ᱼᱼ
ᱢᱟᱲᱟᱝ ᱛᱮ ᱵᱟᱠᱷᱟᱱ ᱟᱹᱵᱤᱱ ᱜᱮ ᱠᱩᱞᱤ ᱞᱤᱧ ᱵᱤᱱ ᱾
ᱟᱹᱞᱤᱧ ᱞᱤᱧ ᱠᱩᱞᱤ ᱵᱤᱱᱟ?
ᱦᱳᱭ ᱾
ᱟᱪᱪᱷᱟ ᱴᱷᱤᱠ ᱜᱮᱭᱟ ᱢᱟ ᱛᱟᱦᱞᱮ ᱟᱸᱡᱚᱢ ᱵᱮᱱ ᱦᱮᱸ ᱾
ᱦᱩᱸ ᱾
ᱠᱩᱫᱩᱢ ᱨᱮ ᱠᱩᱲᱤᱫ ᱠᱩᱲᱤᱫ ᱜᱤᱫᱼᱼ ᱜᱤᱫᱽᱨᱟᱹ ᱢᱟ ᱫᱟᱹᱲᱤ ᱢᱮᱱᱟᱜ ᱫᱟᱹᱲᱭᱟᱹ ᱫᱟᱹᱲᱭᱟᱹ ᱜᱤᱫᱽᱨᱟᱹ ᱢᱟ ᱼᱼ ᱫᱟᱹᱲᱭᱟᱹ ᱢᱮᱱᱟᱜ ᱟᱨ ᱟᱯᱟᱛᱟᱜ ᱫᱚ ᱫᱟᱹᱲᱭᱟᱹ ᱵᱟᱹᱱᱩᱜ ᱾ ᱢᱟ ᱞᱟᱹᱭ ᱵᱤᱱ ᱪᱮᱫ ᱦᱳᱭᱳᱜᱼᱟ?
ᱜᱤᱫᱽᱨᱟᱹᱣᱟᱜ ᱫᱚ ᱫᱟᱹᱲᱭᱟᱹ ᱢᱮᱱᱟᱜᱼᱟ ᱟᱨ ᱟᱯᱟᱛᱟᱜ ᱫᱚ ᱵᱟᱹᱱᱩᱜᱼᱟ?
ᱵᱟᱹᱱᱩᱜᱼᱟ ᱾
ᱟᱸᱻ ᱪᱮᱫ ᱦᱩᱭ ᱫᱟᱲᱮᱭᱟᱜᱼᱟ? ᱵᱟᱝ ᱞᱤᱧ ᱩᱭᱦᱟᱹᱨ ᱧᱟᱢ ᱫᱟ ᱾
ᱦᱳᱭ ᱛᱟᱞᱦᱮ ᱟᱸᱡᱚᱢ ᱵᱤᱱ ᱦᱮᱸ ᱾
ᱦᱩᱸ ᱾
ᱱᱚᱣᱟ ᱫᱚ ᱦᱩᱭᱩᱜᱼᱟ ᱡᱚᱸᱰᱚᱨᱟ ᱡᱚᱸᱰᱽᱨᱟ ᱾
ᱪᱤᱠᱟᱹᱛᱮ ᱦᱩᱭᱩᱜᱼᱟ?
ᱦᱮᱸ ᱟᱵᱤᱱ ᱧᱮᱞ ᱵᱤᱱ ᱥᱮ ᱡᱚᱠᱷᱚᱱ ᱚᱱᱮ ᱡᱚᱱᱰᱽᱨᱟ ᱡᱚᱠᱷᱚᱱ ᱼᱼ ᱦᱩᱰᱤᱧ ᱧᱚᱜ ᱛᱟᱦᱮᱱᱟ ᱦᱮᱸ ᱥᱮ ᱾
ᱦᱩᱸ ᱾
ᱩᱱᱫᱚ ᱜᱟᱡᱮ ᱩᱱᱟ ᱫᱟᱹᱲᱩ ᱡᱟᱦᱟᱸ ᱞᱟᱹᱭ ᱟᱠᱚ ᱠᱚ ᱩᱵ ᱠᱚ ᱦᱮ ᱥᱮ ᱡᱚᱱᱰᱽᱨᱟ ᱨᱮᱱᱟᱜ ᱩᱵ ᱼᱼ ᱚᱱᱟ ᱠᱚ ᱛᱟᱦᱮᱱᱟ ᱥᱮ ᱟᱨ ᱼᱼ
ᱦᱮᱸ ᱾
ᱛᱤᱱᱟᱹᱜ ᱜᱮ ᱚᱱᱟ ᱦᱟᱨᱟ ᱪᱟᱞᱟᱜ ᱦᱮᱸ ᱥᱮ ᱼᱼ
ᱦᱮᱸ ᱾
ᱩᱱ ᱡᱚᱠᱷᱚᱱ ᱫᱚ ᱵᱟᱝ ᱛᱟᱦᱮᱱᱟ ᱛᱚ ᱩᱱ ᱫᱚ ᱜᱤᱫᱽᱨᱟᱹ ᱠᱷᱚᱱ ᱫᱚ ᱩᱱ ᱫᱚ ᱟᱯᱟᱛᱚᱜᱼᱟᱭ ᱥᱮ ᱾
ᱦᱮᱸᱻ
ᱦᱳᱭ ᱾ ᱛᱚ ᱚᱱᱟ ᱠᱚ ᱞᱟᱹᱭ ᱦᱚᱪᱚᱭ ᱫᱟ ᱜᱤᱫᱽᱨᱟᱹ ᱫᱚ ᱫᱟᱹᱲᱤ ᱢᱮᱱᱟᱜᱼᱟ ᱟᱨ ᱟᱯᱟᱛᱟᱜ ᱫᱚ ᱫᱟᱹᱲᱤ ᱵᱟᱹᱱᱩᱜᱼᱟ ᱾
ᱟᱹᱰᱤ ᱱᱟᱯᱟᱭ ᱟᱨᱦᱚᱸ ᱢᱤᱫᱴᱟᱝ ᱠᱩᱞᱤ ᱞᱤᱧ ᱵᱮᱱ ᱟᱵᱤᱱ ᱜᱮ ᱾
ᱟᱹᱵᱤᱱ ᱟᱹᱵᱤᱱ ᱟᱹᱵᱤᱱ ᱞᱟᱹᱭ ᱵᱤᱱ ᱥᱮ ᱟᱹᱞᱤᱧ ᱮᱸ ᱴᱷᱤᱠ ᱜᱮᱭᱟ ᱟᱸᱡᱚᱢ ᱵᱤᱱ ᱦᱮᱸ᱾
ᱦᱮᱸ ᱾
ᱠᱩᱫᱩᱢ ᱨᱮ ᱠᱩᱲᱤᱫ ᱠᱩᱲᱤᱫ ᱜᱟᱰᱟ ᱫᱷᱟᱨᱮ ᱫᱷᱟᱨᱮ ᱛᱮ ᱥᱩᱭ ᱛᱚᱯᱟ ᱾
ᱱᱚᱣᱟ ᱫᱚᱞᱤᱧ ᱵᱟᱰᱟᱭᱟ ᱵᱩᱸᱵᱩᱡ ᱦᱟᱹᱠᱩ ᱾
ᱦᱳᱭ ᱛᱟᱞᱦᱮ ᱟᱵᱤᱱ ᱚᱝᱠᱟ ᱞᱟᱹᱭ ᱵᱤᱱ ᱾
ᱚᱱᱠᱟᱱᱟᱜ ᱜᱮ ᱠᱩᱫᱩᱢ ᱨᱮ ᱠᱩᱲᱤᱫ ᱠᱩᱲᱤᱫ ᱼᱼ ᱫᱟᱜ ᱮ ᱧᱩ ᱞᱮᱠᱷᱟᱱ ᱜᱮ ᱜᱩᱡᱩᱜ ᱟᱭ ᱾
ᱟᱪᱷᱟ ᱾ ᱱᱚᱣᱟ ᱫᱚ ᱵᱟᱹᱞᱤᱧ ᱵᱟᱰᱟᱭᱟ ᱢᱟᱥᱮ ᱞᱟᱹᱭ ᱥᱚᱫᱚᱨ ᱟᱹᱞᱤᱧ ᱵᱤᱱ ᱾
ᱵᱟᱝ ᱵᱤᱱ ᱵᱟᱰᱟᱭᱟ ᱱᱚᱣᱟ ᱼᱼ ᱨᱮᱭᱟᱜ ᱛᱮᱞᱟ ᱫᱚ ᱦᱩᱭᱩᱜᱼᱟ ᱥᱮᱸᱜᱮᱞ ᱡᱚᱠᱷᱚᱱ ᱟᱵᱚ ᱼᱼ ᱥᱮᱸᱜᱮᱞ ᱵᱚᱱ ᱫᱷᱚᱨᱟᱣ ᱜᱮᱭᱟ ᱥᱮ ᱩᱱ ᱫᱚ ᱫᱷᱟᱹᱣ ᱼᱼ ᱩᱷᱟᱹᱣ ᱡᱩᱞᱩᱜᱼᱟ ᱟᱨ ᱡᱚᱠᱷᱚᱱ ᱫᱟᱜ ᱵᱚᱱ ᱫᱩᱞᱟᱜᱼᱟ ᱩᱱᱜᱮ ᱤᱲᱤᱡᱚᱜᱼᱟ ᱟᱫᱚ ᱚᱱᱟ ᱜᱮᱠᱚ ᱞᱟᱹᱭᱠᱟᱫᱟ ᱫᱟᱜ ᱮ ᱧᱩᱭᱟ
ᱫᱩᱞᱟᱜᱼᱟ ᱟᱨ ᱟᱹᱵᱤᱱ ᱵᱤᱱ ᱞᱟᱹᱭ ᱚᱪᱚ ᱠᱮᱫᱟ ᱡᱮ ᱫᱟᱜ ᱮ ᱧᱩᱭᱟ ᱛᱚ ᱚᱝᱠᱟ ᱦᱤᱥᱟᱹᱵᱽ ᱛᱮ ᱥᱮ ᱦᱮ ᱠᱟᱹᱴᱤᱡ ᱞᱟᱹᱭᱟᱵᱤᱱ ᱦᱚᱭᱥᱮ ᱡᱮᱢᱚᱱ ᱟᱵᱚ ᱥᱮᱸᱜᱮᱞ ᱵᱚᱱ ᱫᱷᱚᱨᱟᱣᱟ ᱦᱮ ᱥᱮᱸ ᱥᱮᱸᱜᱮᱞ ᱫᱚ ᱡᱩᱞᱩᱜ ᱥᱮ ᱛᱚᱠᱷᱚᱱ ᱫᱚ
ᱦᱩᱸ
ᱦᱳᱭ ᱟᱹᱵᱤᱱ ᱡᱟᱦᱟᱸ ᱵᱤᱱ ᱞᱟᱹᱭ ᱠᱮᱫᱟ ᱚᱱᱟ ᱦᱚᱸ ᱴᱷᱤᱠ ᱜᱮᱭᱟ ᱢᱮᱱᱠᱷᱟᱱ ᱟᱹᱞᱤᱧ ᱠᱟᱹᱴᱤᱡ ᱞᱤᱧ ᱞᱟᱹᱭᱟᱵᱤᱱ ᱠᱟᱱᱟ ᱦᱮᱸ ᱞᱟᱹᱴᱩ ᱧᱚᱜ ᱛᱮ
ᱦᱳᱭ
ᱦᱮᱸᱥᱮ ᱡᱮ ᱪᱩᱞᱦᱟᱹ ᱨᱮ ᱥᱮᱸᱜᱮᱞ ᱮᱢ ᱫᱷᱚᱨᱟ ᱥᱮᱸᱜᱮᱞ ᱡᱩᱞᱩᱜᱼᱟ ᱟᱨ ᱡᱚᱠᱷᱚᱱ ᱫᱟᱜ ᱫᱟᱜ ᱮᱢ ᱢᱟᱱᱮᱢ ᱧᱩᱭᱟ ᱛᱟᱵᱮ ᱩᱱ ᱫᱚ ᱥᱮᱸᱜᱮᱞ ᱫᱚᱭ ᱤᱬᱤᱡᱚᱜᱟᱭ
ᱚ ᱟᱹᱞᱤᱧ ᱜᱮ ᱱᱟᱯᱟᱭ ᱥᱟᱡᱟᱣ ᱥᱟᱺᱦᱤᱡ ᱵᱟᱝ ᱞᱤᱧ ᱢᱮᱱ ᱫᱟᱲᱮᱭᱟᱫᱟ
ᱦᱳᱭ ᱦᱳᱭ ᱦᱳᱭ ᱟᱹᱵᱤᱱ ᱜᱮ
ᱟᱨ ᱞᱟᱹᱭᱵᱤᱱ ᱛᱚᱵᱮ ᱟᱨ ᱢᱤᱫᱴᱤᱜ
ᱦ ᱟᱞᱤᱧ ᱵᱟᱨᱭᱟ ᱞᱤᱧ ᱧᱟᱹᱭ ᱠᱮᱫᱟ ᱱᱤᱛᱳ ᱟᱵᱤᱱ ᱵᱟᱨᱭᱟ ᱞᱟᱹᱭ ᱵᱤᱱ
ᱟᱹᱞᱤᱧᱟᱜ ᱚᱱᱠᱟ ᱩᱭᱦᱟᱹᱨ ᱨᱮ ᱵᱟᱝ ᱦᱤᱡᱩᱜ ᱠᱟᱱ ᱛᱟᱹᱞᱤᱧᱟ
ᱪᱮᱫᱟᱜ ᱵᱟᱝ ᱦᱤᱡᱩᱜ ᱠᱟᱱᱟ ᱦᱤᱲᱤᱧ ᱠᱮᱫᱟ ᱵᱤᱱ ᱦᱮᱸ ᱮ ᱱᱤᱛᱚᱜ ᱜᱮ ᱞᱟᱹᱭᱟᱫ ᱵᱤᱱᱟᱭ ᱜᱚᱲᱚᱢ ᱦᱟᱲᱟᱢ ᱛᱟᱵᱤᱱ
ᱟᱹᱞᱤᱧ ᱫᱚ ᱠᱟᱹᱦᱟᱱᱤ ᱞᱟᱹᱭᱟᱜ ᱞᱤᱝᱠᱟᱱ ᱛᱟᱦᱮ ᱠᱟᱦᱟᱱᱤ
ᱥᱮᱫᱟᱭ ᱥᱮᱫᱟᱭ ᱨᱮᱭᱟᱜ ᱠᱟᱛᱷᱟ ᱠᱚ ᱫᱷᱟᱹᱨᱛᱤ ᱪᱮᱠᱟᱛᱮ ᱛᱮᱭᱟᱨ ᱞᱮᱱᱟ ᱚᱱᱟ ᱠᱚ
ᱟᱪᱪᱷᱟ ᱟᱪᱪᱷᱟ ᱟᱪᱪᱷᱟ ᱦᱟᱯᱮ ᱚᱱᱟ ᱫᱚᱞᱟᱝ ᱜᱳᱞ ᱚᱱᱟ ᱫᱚᱞᱟᱝ ᱠᱟᱛᱷᱟᱜᱼᱟ ᱚᱱᱟᱫᱚ ᱯᱚᱨᱮ ᱫᱚᱞᱟᱝ ᱠᱟᱛᱷᱟᱜᱼᱟ ᱦᱮᱸᱥᱮ ᱚᱱᱟ ᱠᱟᱹᱦᱱᱤ ᱫᱚ ᱢᱟᱨᱟᱝ ᱜᱮᱭᱟ ᱛᱚ ᱠᱟᱹᱦᱱᱤ ᱜᱮ ᱦᱟᱸᱜ ᱟᱭᱢᱟ ᱜᱷᱟᱹᱲᱤᱡ ᱚᱠᱛᱚ ᱞᱟᱝ ᱦᱟᱛᱣᱟ ᱢᱮᱱᱠᱷᱟᱱ ᱟᱨ ᱱᱤᱛᱚᱜ ᱡᱟᱦᱟᱸ ᱟᱞᱟᱝᱟ ᱠᱩᱫᱩᱢ ᱪᱟᱞᱟᱜ ᱠᱟᱱ ᱛᱟᱞᱟᱝᱟ ᱟᱪᱪᱷᱟ ᱵᱷᱮᱱᱛᱟ ᱠᱟᱛᱷᱟ ᱵᱮᱱ ᱵᱟᱲᱟᱭ ᱜᱮᱭᱟ ᱛᱚ
ᱦᱩᱸ ᱦᱩᱸ ᱠᱟᱹᱴᱤᱡ ᱠᱟᱹᱴᱤᱡ ᱫᱩᱧ ᱵᱟᱲᱟᱭᱟ ᱚᱱᱟ ᱫᱚ ᱵᱟᱝ
ᱢᱟᱥᱮ ᱛᱟᱦᱚᱞᱮ ᱢᱤᱫᱴᱟᱝ ᱵᱟᱨᱭᱟ ᱜᱟᱱ ᱵᱷᱮᱱᱛᱟ ᱠᱟᱛᱷᱟ ᱟᱸᱚᱢ ᱟᱹᱞᱤᱧ ᱵᱤᱱ
ᱢᱟᱥᱮ ᱛᱚᱵᱮ ᱞᱟᱹᱭ ᱵᱤᱱ ᱢᱩᱡ ᱰᱷᱩᱱᱠᱤ ᱢᱟᱱᱮ ᱪᱮᱫ
ᱟᱪᱪᱷᱟ ᱢᱩᱸᱡ ᱰᱷᱩᱞᱠᱤ ᱢᱩᱸᱡ ᱰᱷᱩᱞᱠᱤ ᱢᱟᱱᱮ ᱟᱹᱞᱤᱧ ᱦᱚᱸ ᱟᱹᱰᱤ ᱠᱟᱹᱴᱤᱡ ᱨᱮᱜᱮᱞᱤᱧ ᱥᱮᱬᱟ ᱟᱠᱟᱫ ᱛᱟᱦᱮᱸᱜ ᱱᱚᱣᱟ ᱫᱚ ᱦᱮᱸ ᱥᱮ ᱡᱟᱦᱟᱸ ᱦᱩᱭᱩᱜ ᱠᱟᱱᱟ ᱟᱢ ᱡᱟᱦᱟᱱᱟᱜ ᱥᱟᱠᱨᱟᱛ ᱠᱚᱨᱮ ᱥᱮ ᱦᱳᱭ ᱥᱟᱠᱨᱟᱛ ᱠᱚᱨᱮ ᱜᱮ ᱡᱟᱹᱥᱛᱤ ᱫᱚ ᱡᱮ ᱟᱢ ᱦᱟᱴ ᱠᱚᱢ ᱪᱟᱞᱟᱜᱼᱟ ᱟᱨ ᱚᱱᱛᱮ ᱠᱷᱚᱱ ᱵᱚᱥᱛᱟ ᱛᱮᱢ ᱦᱟᱹᱨ ᱟᱹᱜᱩᱭᱟ ᱡᱟᱦᱟᱸ ᱫᱚᱠᱚ ᱞᱟᱹᱭᱟ ᱪᱟᱣᱞᱮ ᱟᱛᱟ ᱦᱮᱸ ᱥᱮ
ᱦᱳᱭ
ᱦᱳᱭ ᱚᱱᱟ ᱪᱟᱣᱞᱮ ᱟᱛᱟ ᱜᱮ ᱪᱟᱣᱞᱮ ᱡᱟᱦᱟᱸ ᱚᱱᱟ ᱠᱷᱟᱹᱡᱟᱹᱲᱤ ᱢᱮᱱᱟᱜᱼᱟ ᱟᱨ ᱵᱚᱥᱛᱟ ᱛᱮᱢ ᱟᱹᱜᱩᱭᱟ ᱟᱨ ᱡᱩᱫᱤ ᱠᱟᱹᱴᱤᱡ ᱜᱤᱫᱽᱨᱟᱹ ᱠᱚᱠᱚ ᱠᱩᱞᱤ ᱢᱮᱭᱟ ᱡᱮ ᱱᱚᱣᱟ ᱨᱮᱫᱚ ᱪᱮᱫ ᱛᱟᱢ
ᱦᱚᱯᱚᱱᱵᱟ ᱥᱮ ᱢᱟᱨᱟᱝᱵᱟ ᱥᱮ ᱫᱟᱹᱫᱩ ᱜᱟᱱ ᱪᱤᱞᱤ ᱠᱚᱢ ᱦᱩᱭᱩᱜᱼᱟ ᱦᱮᱸᱥᱮ ᱟᱫᱚ ᱩᱱ ᱡᱚᱠᱷᱚᱱ ᱠᱚ ᱞᱟᱹᱭᱮᱫᱼᱟ ᱡᱮ ᱱᱚᱣᱟ ᱫᱚ ᱢᱩᱡ ᱰᱷᱚᱞᱠᱤ ᱠᱟᱱᱟ
ᱚ ᱦᱳᱭ ᱴᱷᱤᱠ ᱵᱤᱱ ᱞᱟᱹᱭ ᱠᱮᱫᱟ
ᱴᱷᱤᱠ ᱜᱮ ᱥᱮᱞᱤᱧ ᱞᱟᱹᱭ ᱠᱮᱫᱟ
ᱦᱩᱸ ᱱᱚᱶᱟ ᱜᱮ ᱦᱩᱭᱩᱜᱼᱟ
ᱦᱳᱭ ᱢᱟᱥᱮ ᱟᱨ ᱢᱤᱫᱴᱮᱱ ᱜᱟᱱ
ᱟᱨ ᱢᱤᱫᱴᱮᱱ ᱫᱚ ᱪᱮᱫ ᱠᱚ ᱢᱮᱱᱟᱯᱮ ᱩᱭᱦᱟᱹᱨ ᱨᱮ ᱵᱟᱝ ᱦᱤᱡᱩᱜ ᱠᱟᱱ ᱛᱟᱞᱤᱧᱟᱛ ᱴᱳᱴᱳ ᱠᱚ
ᱠᱟᱥᱢᱟ ᱴᱚᱴᱠᱚ, ᱠᱟᱥᱢᱟ ᱴᱚᱴᱠᱚ ᱫᱚᱞᱤᱧ ᱟᱸᱡᱚᱢ ᱞᱮᱫᱟ ᱟᱹᱰᱤ ᱥᱮᱫᱟᱭ ᱨᱮᱜᱮ᱾ ᱱᱚᱣᱟ ᱫᱚ ᱦᱟᱸᱜ ᱫᱤᱥᱟᱹ ᱵᱟᱝ ᱦᱤᱡᱩᱜ ᱠᱟᱱ ᱛᱟᱹᱞᱤᱧᱟ᱾ ᱟᱹᱰᱤ ᱠᱟᱹᱴᱤᱡ, ᱟᱹᱰᱤ ᱠᱟᱹᱴᱤᱡ ᱨᱮᱤᱞᱤᱧ ᱟᱸᱡᱚᱢᱚᱜ ᱞᱮᱫᱟ ᱚᱱᱟᱛᱮ ᱫᱤᱥᱟᱹ ᱵᱟᱝ ᱦᱤᱡᱩᱜ ᱠᱟᱱ ᱛᱟᱹᱞᱤᱧᱟ᱾ ᱫᱮᱥᱮ ᱛᱟᱦᱚᱞᱮ ᱱᱚᱣᱟ ᱫᱚ ᱟᱹᱵᱤᱱ ᱜᱮ ᱞᱟᱹᱭ ᱥᱚᱫᱚᱨ ᱟᱹᱞᱤᱧ ᱵᱤᱱ?
ᱟᱹᱞᱤᱧ ᱫᱚ ᱟᱹᱞᱤᱧ ᱦᱚᱞᱤᱧ ᱟᱸᱡᱚᱢ ᱟᱠᱟᱫ ᱠᱚᱣᱟ, ᱦᱚᱲ ᱟᱫᱚ ᱚᱱᱟ ᱵᱤᱪᱷᱱᱟᱹᱣ ᱠᱟᱛᱮᱜ ᱫᱚ ᱵᱟᱝ ᱞᱤᱧ ᱢᱮᱱ ᱫᱟᱲᱮᱭᱟᱜᱼᱟ ᱥᱮ᱾
ᱦᱮᱸ
ᱚᱱᱟ ᱫᱚ ᱦᱩᱭᱩᱠ ᱠᱟᱱᱟ ᱢᱟᱱᱮ ᱢᱤᱫᱴᱤᱡ ᱠᱚᱲᱟ ᱜᱤᱫᱽᱨᱟᱹ ᱠᱚ ᱵᱟᱹᱦᱩ ᱟᱭᱟ᱾
ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱮᱠᱫᱚᱢ ᱮᱠᱫᱚᱢ ᱡᱚᱛᱷᱟᱛ ᱜᱮᱵᱤᱱ ᱞᱟᱹᱭ ᱠᱮᱫᱟ᱾ ᱟᱵᱤᱱ ᱠᱷᱟᱴᱚ ᱢᱟᱪᱷᱟ ᱛᱮᱵᱮᱱ ᱞᱟᱹᱭ ᱠᱮᱫᱟ, ᱢᱮᱱᱠᱷᱟᱱ ᱟᱞᱤᱧ ᱞᱤᱧ ᱵᱩᱡᱷᱟᱹ ᱫᱟᱲᱮ ᱠᱟᱣᱫᱟ᱾
ᱦᱮᱸ ᱢᱟᱥᱮ ᱛᱚᱵᱮ ᱞᱟᱹᱭ ᱭᱟᱞᱤᱧ ᱵᱤᱱ?
ᱦᱳᱭ ᱚᱱᱟ ᱚᱱᱟ ᱛᱮᱵᱮᱱ ᱞᱟᱹᱭ ᱠᱮᱫᱟ᱾ ᱡᱮ ᱠᱟᱥᱢᱟᱨ ᱴᱚᱴᱠᱚ ᱡᱮ ᱦᱟᱜ ᱦᱩᱭᱩᱜ ᱠᱟᱱᱟ ᱡᱮ ᱩᱱᱤ ᱩᱱᱟᱹᱜ ᱫᱤᱱ ᱰᱟᱹᱜᱩᱶᱟ ᱛᱟᱦᱮᱸ ᱠᱟᱱᱟ ᱢᱤᱫᱴᱟᱝ ᱠᱚᱲᱟ ᱜᱤᱫᱽᱨᱟᱹ ᱚᱱᱟ ᱯᱚᱨᱮ ᱡᱚᱠᱷᱚᱱ ᱠᱚ ᱵᱟᱹᱦᱩ ᱟᱭᱟ ᱛᱚ᱾ ᱩᱱᱤ ᱜᱚᱲᱚᱢ ᱦᱟᱲᱟᱢ ᱥᱮ ᱜᱚᱲᱚᱢ ᱵᱩᱲᱦᱤ ᱠᱚ ᱠᱚ ᱩᱱᱠᱩ ᱦᱟᱜ ᱠᱚ ᱞᱟᱹᱭ ᱟᱸᱡᱚᱢᱟᱭᱟ ᱡᱮ